ᱦᱮᱸ ᱨᱚᱲ ᱟᱸᱡᱚᱢᱚᱜ ᱠᱟᱱᱟ?
ᱦᱳᱭ ᱜᱚᱢᱠᱮ ᱮᱠᱟᱞ ᱟᱹᱰᱤ ᱯᱩᱥᱴᱟᱹᱣ ᱥᱟᱺᱦᱤᱡ ᱜᱮ ᱨᱚᱲ ᱟᱸᱡᱚᱢ ᱧᱟᱢᱚᱜ ᱠᱟᱱᱟ, ᱜᱚᱢᱠᱮ ᱤᱧᱟᱹᱜ ᱨᱚᱲ ᱟᱸᱡᱚᱢ ᱧᱟᱢᱚᱜ ᱠᱟᱱᱟ?
ᱦᱮᱸ ᱟᱢᱟᱜ ᱦᱚᱸ ᱱᱟᱯᱟᱭ ᱜᱮ ᱟᱸᱡᱚᱢᱚᱜ ᱠᱟᱱᱟ᱾
ᱟᱪᱪᱷᱟ, ᱛᱟᱦᱚᱞᱮ ᱜᱚᱝᱠᱮ ᱱᱚᱣᱟ ᱧᱤᱫᱟᱹ ᱵᱮᱲᱟ ᱚᱠᱛᱚ ᱨᱮ ᱪᱮᱫ ᱠᱚ ᱪᱤ ᱠᱟᱹ ᱵᱟᱲᱟᱭ ᱦᱩᱭᱩᱜ?
ᱟᱫᱚ ᱧᱤᱫᱟᱹ ᱨᱮᱫᱚᱱ ᱦᱟᱸᱜ ᱡᱷᱚᱛᱚ ᱦᱚᱲ ᱡᱚᱢ ᱠᱟᱛᱮᱜ ᱠᱚ ᱡᱟᱹᱯᱤᱫᱟ ᱛᱚ᱾ ᱛᱚ ᱱᱤᱡᱮ ᱫᱚᱱ ᱦᱟᱸᱜ ᱠᱟᱹᱴᱤᱡ ᱧᱤᱫᱟᱹ ᱧᱚᱜ ᱠᱟᱛᱮᱜ ᱜᱮ ᱡᱟᱹᱯᱤᱫ ᱦᱩᱭᱩᱜ ᱠᱷᱟ᱾ ᱦᱳᱭᱥᱮ, ᱠᱤᱪᱷᱩ ᱠᱟᱹᱢᱤ ᱠᱚ ᱥᱟᱨᱮᱡ ᱵᱟᱨᱮᱡ ᱛᱟᱦᱮᱸᱱ ᱜᱮᱭᱟ ᱱᱚᱣᱟ ᱠᱚᱢ ᱡᱟᱹᱯ
ᱦᱮᱸ ᱜᱚᱝᱠᱮ ᱞᱟᱹᱭ ᱢᱮ᱾
ᱚᱱᱟ ᱠᱚᱜᱮ ᱟᱹᱣᱨᱤ ᱢᱩᱪᱟᱹᱫ ᱦᱩᱭᱩᱜᱼᱟ ᱚᱱᱟ ᱠᱷᱟᱹᱛᱤᱨ ᱜᱮ ᱵᱮᱸᱜᱮᱫ ᱢᱮᱱᱟ ᱜᱤᱧ᱾ ᱟᱢᱜᱮᱱ ᱦᱟᱸᱜ ᱪᱮᱫ ᱠᱚᱢ ᱠᱟᱹᱢᱤ ᱵᱟᱲᱟᱣ ᱫᱟ?
ᱦᱮᱸ ᱜᱚᱝᱠᱮ, ᱤᱧ ᱦᱚᱸ ᱠᱟᱹᱢᱤ ᱫᱚᱧ ᱠᱟᱹᱢᱤ ᱵᱟᱲᱟᱭᱮᱫ ᱠᱟᱱ ᱜᱮᱭᱟ ᱟᱫᱚ ᱛᱷᱚᱲᱟ ᱛᱤᱦᱤᱧ ᱫᱚ ᱠᱟᱜᱚᱡ ᱯᱚᱛᱨᱚ ᱨᱮᱱᱟᱜ ᱠᱟᱹᱢᱤ ᱠᱚ ᱛᱟᱦᱮᱸ ᱠᱟᱱᱟ᱾ ᱟᱫᱚ ᱱᱚᱣᱟ ᱠᱚ ᱮᱱᱟᱱ ᱨᱮᱜᱮ ᱠᱚ ᱟᱹᱜᱩᱜ ᱴᱩ ᱞᱮᱫᱟ᱾ ᱛᱚ ᱚᱱᱟ ᱠᱚ ᱠᱟᱹᱢᱤ ᱠᱚ ᱥᱟᱨᱟᱣ ᱵᱟᱲᱟ ᱠᱟᱛᱮᱫ ᱟᱫᱚ ᱱᱤᱛᱚᱜ ᱫᱚ ᱯᱤᱴᱷᱟᱹ ᱞᱮᱫᱟ ᱞᱮᱱ ᱦᱟᱸᱜ᱾ ᱟᱨ ᱢᱮᱨᱚᱢ ᱡᱤᱞ ᱠᱚ ᱟᱹᱜᱩ ᱞᱮᱫ ᱛᱟᱞᱮᱭᱟ ᱵᱟᱡᱟᱨ ᱠᱷᱚᱱ᱾ ᱚᱱᱟ, ᱢᱮᱨᱚᱢ ᱡᱤᱞ ᱥᱚᱛᱮ ᱜᱮ ᱱᱟᱦᱟᱜ ᱱᱚᱣᱟ ᱯᱤᱴᱷᱟᱹ ᱫᱚᱞᱮ ᱡᱚᱢ ᱠᱮᱫᱟ᱾ ᱟᱫᱚ ᱞᱟᱡ ᱠᱚ ᱵᱤ ᱵᱟᱲᱟᱭᱮᱱ ᱠᱷᱟᱱ ᱟᱫᱚ ᱱᱤᱛᱚᱜ ᱫᱚ ᱪᱷᱟᱸᱫ ᱥᱮᱫ ᱦᱮᱡ ᱦᱩᱭ ᱠᱟᱱᱟ᱾ ᱟᱫᱚ ᱫᱩᱲᱩᱵ ᱵᱟᱲᱟ ᱦᱩᱭ ᱠᱟᱱᱟ ᱦᱚᱭ ᱵᱟᱲᱟᱭ ᱫᱟᱭ ᱵᱷᱟᱜᱮ ᱜᱮ ᱵᱩᱡᱷᱟᱹᱜ ᱠᱟᱱᱟ ᱟᱫᱚ ᱠᱮ ᱛᱟᱦᱚᱞᱮ, ᱦᱮᱸ ᱜᱚᱝᱠᱮ ᱞᱟᱹᱭ ᱢᱮ᱾
ᱢᱟ ᱟᱢ ᱞᱟᱹᱭ ᱢᱩᱪᱟᱹᱫ ᱞᱮᱢ᱾
ᱦᱳᱭ ᱜᱚᱝᱠᱮ, ᱟᱫᱚ ᱱᱚᱠᱟ ᱜᱮ ᱪᱷᱟᱫ ᱥᱮᱫ ᱨᱮ ᱫᱩᱲᱩᱵ ᱵᱟᱲᱟᱣ ᱠᱟᱱᱟᱞᱮ᱾ ᱟᱫᱚ ᱟᱞᱮ ᱥᱮᱫ ᱢᱟ ᱵᱟᱭ ᱫᱟᱜ ᱵᱟᱲᱟᱭᱫᱟ ᱨᱤᱢᱤᱞ ᱠᱚ ᱚᱱᱟ ᱛᱤᱜᱤᱞᱮ ᱠᱚᱭᱚᱜ ᱵᱟᱲᱟᱭᱫᱟ᱾ ᱛᱚ ᱜᱚᱝᱠᱮ ᱟᱯᱮ ᱥᱮᱫ ᱮ ᱫᱟᱜ ᱵᱟᱲᱟᱭ ᱫᱟ ᱥᱮ ᱵᱟᱝ?
ᱟᱪᱪᱷᱟ, ᱴᱷᱤᱠ ᱴᱷᱤᱠ ᱠᱟᱛᱷᱟ ᱜᱮᱢ ᱞᱟᱹᱭ ᱠᱟᱜ ᱟᱱ ᱦᱟᱸᱜ᱾ ᱟᱹᱰᱤ ᱪᱮᱨᱦᱟ ᱢᱮᱨᱚᱢ ᱡᱤᱞᱮᱢ ᱞᱟᱹᱭ ᱠᱮᱫ ᱠᱷᱟᱱ ᱞᱟᱞᱦᱟ ᱜᱮ ᱠᱟᱹᱴᱤᱡ ᱟᱹᱭᱠᱟᱹᱣ ᱠᱮᱫᱼᱟ ᱦᱮᱸᱥᱮ᱾ ᱟᱫᱚ ᱱᱤᱛᱳᱜ ᱫᱚ ᱧᱟᱢᱟᱢ ᱚᱠᱟᱨᱮ ᱟᱫᱚ ᱫᱟᱜ ᱮᱢ ᱞᱟᱹᱭ ᱠᱮᱫ ᱠᱷᱟ ᱫᱚ ᱦᱱᱟᱜ ᱥᱟᱹᱨᱤᱜᱮ ᱫᱟᱜ ᱢᱟ ᱤᱧ ᱦᱚᱸ ᱛᱟᱸᱜᱤ ᱟᱠᱟᱫᱟᱹᱧ ᱛᱤᱥᱟ ᱫᱟᱜᱟ ᱫᱟᱜ ᱮᱜ ᱨᱚᱦᱚᱭ ᱵᱟᱝ ᱛᱚᱢᱵᱟᱜ ᱠᱟᱱᱟ ᱱᱚᱣᱟ ᱢᱟ ᱟᱹᱰᱤ ᱠᱚᱢ ᱫᱟᱜ ᱱᱚᱣᱟ ᱠᱟᱹᱢ ᱫᱟᱜ ᱫᱚ ᱠᱟᱹᱢᱤ ᱨᱮᱦᱚᱸ ᱵᱟᱝ ᱞᱟᱜᱟᱜ ᱠᱟᱱᱟ ᱦᱮᱸ ᱥᱮ ᱛᱟᱸᱜᱤ ᱨᱮ ᱢᱤᱱᱟᱹᱧᱟ ᱛᱤᱥᱮ ᱫᱟᱜᱟᱭ ᱛᱤᱦᱤᱧ ᱡᱟᱜᱟ ᱠᱟᱹᱴᱤᱡ ᱫᱟᱜ ᱠᱮᱫᱟ ᱥᱟᱶᱛᱮ ᱱᱩᱠᱩ ᱫᱟᱜ ᱞᱮᱠᱷᱟᱱᱮ ᱦᱟᱹᱠᱩ ᱠᱚ ᱨᱟᱠᱟᱵᱚᱜ ᱜᱮᱭᱟ ᱵᱟᱸᱫᱷ ᱠᱷᱚᱱ ᱛᱟᱨᱯᱚᱨᱮ ᱵᱟᱹᱨᱩᱰᱟᱝ ᱠᱚ ᱱᱩᱠᱩ ᱠᱚᱦᱚᱸ ᱟᱹᱰᱤ ᱫᱤᱱ ᱡᱚᱢ ᱟᱣᱨᱤ ᱦᱩᱭᱩᱜ ᱟ ᱥᱮ ᱱᱚᱣᱟ ᱠᱚᱦᱚᱸ ᱠᱟᱴᱤᱡ ᱚ ᱩᱭᱦᱟᱨ ᱦᱳᱭ ᱠᱟᱱᱟ ᱫᱟᱜ ᱦᱚᱪᱚ ᱱᱤᱜᱟᱱ ᱱᱟᱯᱟᱭᱚᱜᱼᱟ ᱥᱟᱶᱛᱮ ᱪᱟᱥᱵᱟᱥ ᱦᱚᱸ ᱰᱮᱨᱤ ᱤᱫᱤᱜ ᱠᱟᱱᱟ
ᱦᱳᱭ ᱜᱚᱝᱠᱮ ᱟᱫᱚ ᱦᱮᱸ ᱟᱞᱮ ᱥᱮᱫ ᱦᱚᱸ ᱦᱮᱸ ᱟᱞᱮ ᱥᱮᱫ ᱦᱚᱸ ᱱᱚᱝᱠᱟ ᱜᱮ ᱱᱟᱦᱟᱜ ᱧᱮᱞᱚᱜ ᱠᱟᱱᱟ ᱱᱚᱣᱟ ᱫᱟᱜ ᱡᱟᱹᱲᱤ ᱦᱚᱸ ᱴᱷᱤᱠ ᱴᱷᱤᱠ ᱴᱷᱟᱠ ᱱᱟᱦᱟᱜ ᱵᱟᱭ ᱫᱟᱜ ᱮᱫᱟ ᱟᱫᱚ ᱱᱤᱭᱟᱹ ᱞᱟᱦᱟ ᱢᱤᱫ ᱫᱷᱟᱣ ᱫᱟᱜ ᱞᱮᱫ ᱛᱮ ᱱᱚᱜᱚ ᱱᱚᱣᱟ ᱛᱚᱞᱟ ᱫᱚ ᱱᱟᱜ ᱞᱮ ᱮᱨ ᱠᱟᱫᱟ ᱟᱫᱚ ᱦᱩᱲᱩ ᱠᱚ ᱱᱤᱛᱚᱜ ᱨᱚᱦᱚᱭ ᱞᱟᱹᱜᱤᱫ ᱛᱮᱫᱚ ᱫᱟᱜ ᱞᱟᱠᱛᱤᱜ ᱠᱟᱱᱟ ᱛᱚ ᱱᱮᱛᱟᱨ ᱢᱟ ᱚᱠᱟ ᱞᱮᱠᱟ ᱪᱚᱝ ᱱᱟᱦᱟᱜ ᱧᱮᱞᱚᱜ ᱠᱟᱱᱟ ᱵᱟᱝ ᱫᱚ ᱟᱵᱚᱜᱮ ᱡᱩᱜᱽ ᱠᱚ ᱟᱹᱨᱩ ᱯᱷᱮᱨᱟᱣᱮᱱ ᱛᱟᱵᱚᱱ ᱵᱟᱝ ᱫᱚ ᱱᱟᱦᱟᱜ ᱥᱮᱨᱢᱟ ᱡᱟᱹᱲᱤ ᱠᱚᱨᱮᱱᱟᱜ ᱡᱩᱜᱽ ᱜᱮ ᱟᱹᱨᱩ ᱯᱷᱮᱨᱟᱣᱱᱟ, ᱡᱟᱦᱟᱸ ᱞᱮᱠᱟ ᱜᱚᱝᱠᱮ ᱱᱤᱛᱚᱜ ᱢᱟ ᱧᱮᱞᱚᱜ ᱠᱟᱱᱟ ᱱᱚᱣᱟ ᱨᱮᱭᱟᱲ ᱫᱤᱱ ᱨᱟᱜ ᱫᱟ ᱟᱨ ᱱᱤᱛᱚᱜ ᱡᱟᱦᱟᱸ ᱡᱟᱹᱯᱩᱫ ᱫᱤᱱ ᱱᱟᱦᱟᱜ ᱥᱮᱴᱮᱨ ᱟᱠᱟᱱᱟ ᱱᱚᱣᱟ ᱡᱟᱹᱯᱩᱫ ᱫᱤᱱ ᱨᱮᱫᱚ ᱵᱟᱭ ᱫᱟᱜ ᱮᱫᱟ ᱟᱫᱚ ᱱᱚᱝᱠᱟ ᱜᱮ ᱵᱟᱭ ᱫᱟᱜ ᱞᱮᱠᱟᱡ ᱟᱫᱚ ᱱᱚᱜᱼᱚ ᱱᱚᱝᱠᱟᱱ ᱪᱟᱥ ᱡᱚᱝ ᱦᱚᱲ ᱫᱚ ᱜᱚᱝᱠᱮ ᱪᱤᱠᱟᱹᱛᱮ ᱟᱹᱥᱩᱞᱚᱜ ᱦᱳᱭᱳᱜᱼᱟ ᱟᱫᱚ ᱚᱱᱟᱜᱮ ᱱᱟᱦᱟᱜ ᱜᱚᱝᱠᱮ ᱞᱟᱹᱭ ᱦᱳᱭᱳᱜ ᱠᱟᱱᱟ
ᱟᱪᱪᱷᱟ, ᱥᱟᱹᱨᱤᱜᱮ ᱮᱠᱫᱚᱢ ᱡᱚᱛᱷᱟᱛ ᱦᱮᱸ ᱞᱟᱹᱭ ᱢᱮ
ᱦᱮᱸ ᱟᱯᱮ ᱥᱮᱫ ᱫᱚ ᱛᱟᱦᱚᱞᱮ ᱦᱳᱲᱳ ᱠᱚᱫᱚ ᱯᱮ ᱨᱚᱦᱚᱭ ᱟᱠᱟᱫᱟ ᱥᱮ ᱵᱟᱝ
ᱟᱹᱰᱤ ᱡᱚᱛᱷᱟᱛ ᱠᱟᱛᱷᱟᱢ ᱞᱟᱹᱭ ᱟᱠᱟᱫᱟ ᱦᱟᱸᱜ ᱟᱹᱰᱤ ᱪᱮᱦᱨᱟ ᱡᱮ ᱱᱚᱝᱠᱟ ᱫᱟᱜ ᱠᱚ ᱵᱟᱭ ᱫᱟᱜ ᱫᱟ ᱚᱠᱛᱚ ᱨᱮ ᱦᱮᱸᱥᱮ ᱛᱟᱨᱯᱚᱨᱮ ᱠᱤᱪᱷᱩ ᱥᱮᱨᱢᱟ ᱠᱷᱚᱱ ᱤᱧ ᱦᱩᱫᱤᱥ ᱫᱟᱹᱧ ᱡᱮ ᱱᱚᱝᱠᱟ ᱠᱤᱪᱷᱩ ᱥᱮᱨᱢᱟ ᱠᱤᱪᱷᱩ ᱪᱟᱸᱫᱳ ᱢᱤᱫ ᱵᱟᱨ ᱪᱟᱸᱫᱳ ᱯᱚᱨᱮ ᱫᱟᱜ ᱮᱫᱟᱭ ᱡᱮᱞᱮᱠᱟ ᱥᱤᱛᱩᱝ ᱨᱮᱦᱚᱸ ᱠᱟᱹᱴᱤᱡ ᱛᱟᱭᱚᱢ ᱧᱚᱜ ᱛᱮ ᱥᱤᱛᱩᱝ ᱮᱜ ᱮᱛᱚᱦᱚᱵ ᱠᱟᱹᱴᱤᱡ ᱛᱟᱭᱚᱢ ᱧᱚᱜ ᱛᱮ ᱫᱟᱜ ᱫᱤᱱ ᱦᱤᱡᱩᱜ ᱠᱟᱱᱟ ᱡᱟᱹᱯᱩᱫ ᱫᱤᱱ ᱚᱱᱠᱟ ᱟᱹᱨᱩ ᱯᱷᱮᱨᱟᱣ ᱴᱟᱜ ᱠᱟ ᱴᱤᱡ ᱧᱮᱞᱚᱜᱚᱜ ᱠᱟᱱᱟ ᱱᱚᱜᱼᱚ ᱱᱚᱝᱠᱟ ᱜᱮ ᱤᱧ ᱢᱚᱱᱮᱭᱮᱫᱤᱧ ᱱᱚᱣᱟ ᱠᱚ ᱱᱚᱝᱠᱟ ᱦᱤᱥᱟᱹᱵ ᱛᱮ ᱠᱟᱹᱢᱤ ᱤᱫᱤ ᱦᱩᱭᱩᱜᱼᱟ ᱪᱮᱫᱟᱜ ᱥᱮ ᱱᱚᱣᱟ ᱞᱟᱭᱚᱝ ᱨᱮᱱᱟᱜ ᱵᱷᱟᱨ ᱥᱟᱢᱢᱚ ᱡᱟᱹᱱᱤᱡ ᱦᱳᱭᱛᱳ ᱵᱟᱹᱲᱤᱡ ᱟᱠᱟᱱᱟ ᱟᱹᱰᱤᱜᱟᱡ ᱱᱟᱱᱟ ᱞᱮᱠᱟᱱ ᱠᱟᱹᱢᱤ ᱟᱨ ᱪᱟᱥᱵᱟᱥ ᱨᱮᱭᱟᱜ ᱠᱟᱛᱷᱟ ᱡᱩᱫᱤᱢ ᱞᱟᱹᱭᱟ ᱫᱟᱜ ᱪᱷᱟᱲᱟ ᱛᱚ ᱟᱨ ᱵᱟᱢ ᱪᱟᱥ ᱫᱟᱲᱮᱭᱟᱜᱼᱟ ᱟᱨ ᱱᱚᱝᱠᱟᱱᱟᱜ ᱥᱩᱵᱤᱫᱟ ᱦᱚᱸ ᱟᱞᱮᱥᱮᱫ ᱵᱟᱹᱱᱩᱜᱼᱟ ᱡᱟᱦᱟᱸ ᱛᱮ ᱚᱱᱟ ᱠᱷᱮᱛᱨᱮ ᱫᱟᱜ ᱤᱫᱤᱭᱟᱢ ᱥᱮ ᱥᱤᱭᱟᱢ ᱪᱟᱥ ᱚᱱᱠᱟ ᱥᱩᱵᱤ ᱫᱟ ᱵᱟᱝ, ᱪᱟᱥᱵᱟᱥ ᱫᱚ ᱵᱟᱝ ᱞᱮᱠᱟ ᱜᱮ, ᱟᱫᱚ ᱟᱯᱮ ᱥᱮᱫᱜᱮ ᱪᱮᱫ ᱞᱮᱠᱟ ᱟᱨ ᱦᱩᱰᱩᱨ ᱵᱤᱡᱽᱞᱤ ᱫᱟᱭ ᱥᱮ ᱵᱟᱝ ᱟᱯᱮ ᱥᱮᱫ ᱫᱚ ᱛᱟᱦᱚᱞᱮ
ᱦᱮᱸ ᱜᱚᱝᱠᱮ ᱦᱩᱰᱩᱨ ᱵᱤᱡᱽᱞᱤ ᱫᱚ ᱱᱟᱜ ᱠᱷᱟᱱ ᱵᱟᱭ ᱫᱟᱜ ᱞᱮᱠᱷᱟᱡ ᱫᱚ ᱱᱟᱦᱟᱜ ᱪᱤᱠᱟᱹᱛᱮ ᱦᱩᱰᱩᱨ ᱵᱤᱡᱽᱞᱤᱭᱟ ᱟᱫᱚ ᱱᱚᱜᱼᱚ ᱱᱚᱝᱠᱟ ᱜᱮ ᱧᱮᱞᱚᱜ ᱠᱟᱱᱟ ᱡᱮ ᱟᱢ ᱡᱟᱦᱟᱸ ᱞᱮᱠᱟᱢ ᱞᱟᱹᱭ ᱠᱮᱫᱟ ᱫᱟᱜ ᱡᱟᱹᱲᱤ ᱠᱚᱨᱮᱱᱟᱜ ᱦᱚᱭᱞᱚᱝ ᱚᱠᱟ ᱞᱮᱠᱟ ᱟᱹᱨᱩᱯᱷᱮᱨᱟᱣ ᱠᱟᱛᱮᱫ ᱚᱠᱟ ᱥᱚᱢᱚᱭ ᱨᱮ ᱫᱟᱜᱟ ᱟᱫᱚ ᱱᱚᱣᱟ ᱠᱚᱫᱚ ᱱᱟᱦᱟᱜ ᱜᱚᱝᱠᱮ ᱪᱤᱠᱟᱹᱛᱮ ᱪᱚᱝ ᱟᱵᱚ ᱫᱚᱵᱚᱱ ᱵᱩᱡᱽ ᱠᱮᱜ-ᱟ ᱡᱮ ᱱᱤᱛᱚᱜ ᱫᱚ ᱫᱟᱜ ᱫᱤᱱ ᱠᱟᱱᱟ ᱥᱮ ᱪᱮᱫ ᱫᱤᱱ ᱠᱟᱱᱟ ᱱᱟᱦᱟᱜ ᱚᱱᱟᱜᱮ ᱞᱟᱹᱭ ᱵᱟᱝ ᱜᱟᱱᱚᱜ ᱠᱟᱱᱟ ᱱᱟᱦᱟᱜ ᱾ ᱟᱫᱚ ᱦᱚᱸᱜ-ᱚᱭ ᱡᱟᱦᱟᱸ ᱟᱵᱚ ᱵᱚᱱ ᱦᱮᱣᱟ ᱵᱟᱲᱟ ᱠᱟᱱᱟ ᱡᱮ ᱟᱨ ᱠᱤᱪᱷᱩ ᱫᱤᱱ ᱯᱚᱨᱮ ᱫᱚ ᱱᱟᱦᱟᱜ ᱱᱚᱜᱼᱚ ᱱᱚᱝᱠᱟ ᱡᱟᱹᱯᱩᱫ ᱦᱩᱭᱩᱜᱼᱟ᱾ ᱟᱫᱚ ᱩᱱ ᱥᱚᱢᱚᱭ ᱫᱚ ᱱᱟᱦᱟᱜ ᱫᱟᱜ ᱠᱚ ᱵᱷᱟᱜᱮ ᱦᱩᱭᱩᱜ ᱛᱮ ᱟᱫᱚ ᱦᱩᱲᱩ ᱠᱚ ᱨᱚᱦᱚᱭ ᱠᱚᱦᱚᱸ ᱜᱟᱱᱚᱜ ᱜᱮᱭᱟ᱾ ᱟᱫᱚ ᱚᱱᱟ ᱠᱚ ᱫᱤᱥᱟᱹ ᱠᱟᱛᱮ ᱚᱱᱟ ᱠᱤᱪᱷᱩ ᱫᱤᱱ ᱞᱟᱦᱟ ᱨᱮᱜᱮ ᱱᱚᱜᱼᱚ ᱱᱚᱣᱟ ᱛᱚᱞᱟ ᱠᱚᱫᱚ ᱱᱟᱦᱟᱜ ᱵᱚᱱ ᱜᱤᱰᱤᱭᱮᱫᱟ, ᱟᱫᱚ ᱚᱱᱟ ᱛᱚᱞᱟ ᱵᱚᱱ ᱜᱤᱰᱤᱭᱮᱫ ᱛᱮ ᱟᱫᱚ ᱚᱱᱟ ᱯᱚᱨᱮ ᱫᱚ ᱱᱟᱦᱟᱜ ᱵᱚᱱ ᱨᱚᱦᱚᱭᱫᱟ ᱦᱮᱸᱥᱮ ᱾ ᱚᱱᱠᱟ ᱞᱮᱠᱟᱛᱮ ᱧᱮᱞᱚᱜ ᱠᱟᱱᱟ ᱾ ᱚᱱᱟ ᱵᱚᱱ ᱨᱚᱦᱚᱭᱮᱫ ᱛᱮ ᱱᱟᱦᱟᱜ ᱱᱤᱛᱚᱜ ᱫᱚ ᱫᱟᱜ ᱠᱚ ᱴᱷᱤᱠᱼᱴᱷᱟᱠ ᱧᱟᱢᱚᱜᱚᱜ ᱠᱟᱱᱟ ᱜᱚᱝᱠᱮ ᱵᱟᱝ
ᱦᱚᱭ ᱮᱠᱫᱚᱢ ᱡᱚᱛᱷᱟᱛ ᱛᱮᱢ ᱞᱟᱹᱭ ᱠᱟ ᱱᱟᱦᱟᱜ ᱦᱮᱸᱥᱮ ᱨᱚᱲ ᱟᱸᱡᱚᱢᱚᱜ ᱠᱟᱱᱟ ᱤᱧᱟᱹᱜ
ᱦᱮᱸ ᱜᱚᱝᱠᱮ ᱮᱠᱟᱞ ᱟᱸᱡᱚᱢᱚᱜ ᱠᱟᱱᱟ᱾
ᱟᱫᱚ ᱦᱩᱰᱩᱨ ᱵᱤᱡᱽᱞᱤ ᱨᱮᱱᱟᱜ ᱠᱟᱛᱷᱟ ᱠᱩᱞᱤ ᱨᱮᱭᱟᱜ ᱫᱚ ᱱᱚᱣᱟ ᱠᱷᱟᱹᱛᱤᱨ ᱜᱮ ᱪᱮᱫᱟᱜ ᱥᱮ, ᱟᱞᱮᱥᱮᱫ ᱦᱟᱸᱜ ᱦᱩᱰᱩᱨ ᱵᱤᱡᱽᱞᱤ ᱠᱮᱫᱟᱭ ᱦᱚᱞᱟ ᱢᱟᱫᱷᱮᱨ ᱛᱚ ᱫᱟᱜ ᱫᱚ ᱵᱟᱭ ᱫᱟᱜ ᱞᱮᱫᱟ ᱥᱩᱫᱷᱩ ᱦᱩᱰᱩᱨ ᱵᱤᱡᱽᱞᱤ ᱜᱮ ᱥᱟᱰᱮᱭᱮᱱᱟ ᱦᱮᱸᱥᱮ ᱟᱨ ᱥᱟᱹᱨᱤ ᱜᱮ ᱟᱹᱰᱤ ᱵᱚᱛᱚᱨ ᱜᱮ ᱠᱷᱩᱰᱩᱨ ᱵᱤᱡᱽᱞᱤ ᱠᱮᱫᱟ ᱢᱤᱫᱴᱮᱱ ᱟᱞᱮ ᱤᱭᱟᱹ ᱨᱮ ᱦᱚᱲ ᱚᱱᱟ ᱦᱩᱰᱩᱨ ᱵᱤᱡᱽᱞᱤ ᱛᱮ ᱢᱤᱫᱴᱮᱱ ᱫᱚ ᱵᱟᱝ ᱵᱟᱨ ᱯᱮ ᱦᱚᱲ ᱚᱱᱠᱟ ᱜᱚᱡ ᱱᱟᱠᱚ ᱦᱮᱸᱥᱮ᱾ ᱵᱟᱦᱮᱨ ᱨᱮᱠᱚ ᱛᱟᱦᱮᱸᱜ ᱠᱟᱱᱟ᱾ ᱥᱟᱹᱨ ᱜᱮ ᱩᱱᱟ ᱦᱩᱫᱩᱨ ᱵᱤᱡᱽᱞᱤ ᱟᱰᱤ ᱴᱟᱜ ᱱᱤᱛᱚᱜ ᱵᱚᱛᱚᱨ ᱟᱱᱟᱜ ᱠᱟᱱᱟ ᱟᱨ ᱟᱹᱰᱤ ᱡᱟᱹᱥᱛᱤ ᱦᱩᱭᱩᱜᱚᱜ ᱠᱟᱱᱟ᱾ ᱟᱫᱚ ᱟᱯᱮ ᱥᱮᱫ ᱜᱮ ᱦᱩᱰᱩᱨ ᱵᱤᱡᱽᱞᱤ ᱠᱚ ᱪᱮᱫᱞᱮᱠᱟ᱾
ᱦᱮᱸ ᱜᱚᱢᱠᱮ ᱮᱠᱟᱞ ᱟᱹᱰᱤ ᱥᱟᱹᱨᱤ ᱠᱟᱛᱷᱟᱢ ᱞᱟᱹᱭ ᱟᱠᱟᱫᱟ ᱱᱚᱜ ᱱᱚᱣᱟ ᱦᱩᱰᱩᱨ ᱵᱤᱡᱽᱞᱤ ᱞᱮᱠᱷᱟᱱ ᱦᱚᱸ ᱵᱚᱛᱚᱨ ᱫᱚ ᱟᱹᱰᱤ ᱜᱮ ᱵᱚᱛᱚᱨᱟᱱᱟᱜ ᱜᱮᱭᱟ ᱾ ᱟᱫᱚ ᱠᱤᱪᱷᱩ ᱞᱟᱦᱟ ᱧᱚᱜ ᱱᱟᱦᱟᱜ ᱾ ᱱᱚᱜᱼᱚ ᱱᱚᱠᱟ ᱦᱚᱲ ᱠᱚ ᱪᱟᱞᱟᱣ ᱞᱮᱱᱟ ᱠᱚ ᱟᱞᱮ ᱥᱩᱨ ᱨᱮᱱ ᱜᱮ ᱦᱩᱲᱩ ᱨᱚᱦᱚᱭ ᱢᱮ ᱟᱫᱚ ᱦᱩᱲᱩ ᱨᱚᱦᱚᱭ ᱚᱱᱛᱮ ᱨᱮᱜᱮ ᱱᱟᱦᱟᱜ ᱟᱛᱳ ᱠᱷᱚᱱ ᱫᱚ ᱥᱟᱹᱜᱤᱧ ᱥᱮᱫ ᱨᱮᱜᱮ ᱾ ᱟᱫᱚ ᱩᱱ ᱚᱠᱛᱚ ᱱᱟᱦᱟᱜ ᱫᱟᱜ ᱦᱮᱡ ᱱᱟ, ᱟᱫᱚ ᱚᱱᱟ ᱫᱟᱜ ᱦᱮᱡ ᱮᱱᱛᱮ ᱚᱸᱰᱮ ᱫᱚ ᱪᱤᱠᱟᱹ ᱠᱮᱫᱟ ᱠᱚ ᱩᱱᱠᱩ ᱫᱚ, ᱛᱟᱞᱮ ᱫᱟᱨᱮ ᱴᱷᱮᱱ ᱠᱚ ᱩᱢᱩᱞᱱᱟ ᱟᱨ ᱵᱟᱹᱠᱤ ᱦᱚᱲ ᱫᱚᱠᱚ ᱫᱟᱹᱲ ᱠᱮᱫᱟ ᱾ ᱟᱫᱚ ᱚᱸᱰᱮ ᱫᱚ ᱯᱮ ᱦᱚᱲ ᱠᱚ ᱛᱟᱦᱮᱸ ᱠᱟᱱᱟ ᱱᱟᱦᱟᱜ ᱚᱱᱟ ᱛᱟᱞᱮ ᱫᱟᱨᱮ ᱴᱷᱮᱱ ᱫᱚ ᱾ ᱟᱫᱚ ᱚᱸᱰᱮ ᱜᱮᱠᱚ ᱩᱢᱩᱞ ᱟᱠᱟᱱᱟ ᱟᱨ ᱜᱟᱢᱪᱷᱟ ᱠᱚᱛᱮ ᱠᱚ ᱚᱭᱳ ᱵᱟᱲᱟ ᱟᱠᱟᱱᱟ, ᱟᱫᱚ ᱩᱱ ᱚᱠᱛᱚ ᱜᱮ ᱟᱫᱚ ᱱᱚᱜᱼᱱᱚᱣᱟ ᱦᱩᱰᱩᱨ ᱥᱟᱰᱮᱭᱱᱟ ᱟᱨ ᱚᱱᱟ ᱥᱟᱶᱛᱮᱜᱮ ᱱᱟᱦᱟᱜ ᱚᱱᱟ ᱡᱟᱦᱟᱸ ᱵᱤᱡᱽᱞᱤ ᱧᱩᱨᱦᱟᱹᱜ ᱫᱚ, ᱚᱱᱟ ᱵᱤᱡᱽᱞᱤ ᱧᱩᱨᱦᱟᱹ ᱠᱟᱛᱮᱜ ᱜᱮ ᱜᱚᱢᱠᱮ ᱩᱱᱠᱤᱱ ᱵᱟᱨ ᱦᱚᱲ ᱫᱚ ᱚᱸᱰᱮ ᱜᱮᱠᱤᱱ ᱜᱚᱡ ᱩᱛᱟᱹᱨ ᱟᱨ ᱢᱤᱫ ᱦᱚᱲ ᱫᱚ ᱱᱟᱜ ᱠᱷᱟᱱ ᱦᱟᱥᱯᱟᱛᱟᱞ ᱥᱮᱫ ᱤᱫᱤ ᱠᱟᱛᱮᱜ ᱟᱫᱚᱭ ᱜᱚᱡ ᱱᱟ᱾ ᱟᱫᱚ ᱚᱱᱟ ᱛᱮᱜᱮ ᱤᱧᱤᱧ ᱞᱟᱹᱭᱟ ᱱᱚᱝᱠᱟᱱ, ᱡᱟᱦᱟᱸ ᱛᱤᱱᱟᱹᱜ ᱥᱟᱺᱜᱤᱧ ᱨᱮᱜᱮ ᱠᱟᱹᱢᱤ ᱚᱠᱛᱚ ᱠᱚᱨᱮ ᱫᱚ, ᱱᱚᱝᱠᱟ ᱡᱩᱫᱤ ᱫᱟᱜ ᱮᱢ ᱫᱤᱥᱟᱹ ᱠᱮᱫᱟ ᱩᱱᱫᱚ ᱱᱟᱦᱟᱜ ᱜᱚᱝᱠᱮ ᱚᱲᱟᱜ ᱦᱤᱡᱩᱜ ᱮᱠᱟᱞ ᱜᱮ ᱞᱟᱹᱠ ᱛᱤ ᱠᱟᱱᱟ ᱥᱮ ᱚᱠᱟ ᱞᱮᱠᱟ ᱜᱚᱝᱠᱮ ᱾
ᱦᱮᱸ ᱦᱮᱸ ᱟᱹᱰᱤ ᱡᱚᱛᱷᱟᱛ ᱜᱮᱢ ᱞᱟᱹᱭ ᱠᱟᱜ ᱱᱟᱝ ᱱᱚᱣᱟ ᱫᱚ ᱟᱹᱰᱤ ᱜᱮ ᱞᱟᱹᱠᱛᱤᱜ ᱠᱟᱱᱟ ᱾ ᱪᱮᱫᱟᱜ ᱥᱮ ᱡᱤᱣᱤ ᱫᱚ ᱡᱤᱣᱤ ᱜᱮ ᱥᱮ ᱪᱮᱫ? ᱱᱚᱣᱟ ᱠᱚᱨᱮᱱᱟᱜ ᱦᱩᱫᱤᱥ ᱫᱚᱦᱚᱭ ᱦᱩᱭᱩᱜᱼᱟ ᱡᱮ ᱱᱚᱝᱠᱟ ᱦᱩᱫᱩᱨ ᱵᱤᱡᱽᱞᱤ ᱱᱮᱛᱟᱨ ᱢᱟ ᱡᱟᱹᱥᱛᱤ ᱧᱮᱞᱚᱜ ᱠᱟᱱᱟ ᱛᱚ᱾